ᱦᱮᱸ ᱦᱮᱞᱳ
ᱦᱮᱸ ᱟᱹᱞᱤᱧᱟᱜ ᱨᱚᱲ ᱵᱤᱱ ᱟᱸᱡᱚᱢᱮᱫ ᱜᱮᱭᱟ?
ᱦᱩᱸ ᱡᱚᱦᱟᱨ ᱜᱮ᱾
ᱦᱩᱸ ᱡᱚᱦᱟᱨ ᱜᱮ᱾
ᱛᱟᱯᱚᱨᱮ ᱱᱟᱯᱟᱭ ᱵᱟᱲᱟ ᱜᱮᱛᱚ᱾
ᱦᱩᱸᱻ ᱱᱟᱯᱟᱭ ᱵᱟᱲᱟ ᱜᱮ᱾
ᱟᱹᱵᱤᱱ ᱜᱮ ᱪᱮᱜ ᱞᱮᱠᱟ?
ᱟᱹᱞᱤᱧ ᱦᱚᱸ ᱱᱟᱯᱟᱭ ᱵᱟᱲᱟ ᱜᱮ, ᱛᱟᱦᱞᱮ ᱪᱟᱥ ᱠᱚᱫᱚ ᱛᱤᱱᱟᱹᱜ ᱫᱷᱟᱹᱨᱤᱡ ᱦᱩᱭ ᱠᱟᱱᱟ?
ᱪᱟᱥ ᱠᱟᱹᱢᱤ ᱠᱚᱫᱚ ᱮᱠᱷᱚᱱᱳ ᱟᱣᱨᱤ ᱦᱩᱭᱩᱜ-ᱟ, ᱫᱟᱜ ᱜᱮ ᱵᱟᱹᱱᱩᱜ-ᱟ᱾ ᱫᱟᱜ ᱵᱟᱝ ᱠᱷᱟᱹᱛᱤᱨ ᱜᱮ, ᱪᱟᱥ ᱠᱟᱹᱢᱤ ᱠᱚᱫᱚ ᱛᱟᱭᱚᱢ ᱟᱠᱟᱱᱟ᱾ ᱦᱚᱸᱜ-ᱚᱭ ᱮᱨ ᱟᱯᱚᱨ ᱠᱚ ᱦᱩᱭᱱᱟ ᱵᱟᱨ ᱯᱮ ᱫᱤᱱ ᱢᱟᱲᱟᱝ ᱜᱮ᱾ ᱥᱮᱨᱢᱟ ᱡᱟᱹᱲᱤ ᱵᱮᱜᱚᱨ ᱨᱮ ᱟᱫᱚ ᱛᱮ ᱪᱟᱥᱟᱜ, ᱠᱟᱹᱢᱤ ᱠᱚᱫᱚ ᱦᱟᱜ ᱠᱷᱟᱱ ᱵᱟᱝ ᱢᱟᱲᱟᱝ ᱚᱜ ᱠᱟᱱᱟ᱾
ᱦᱮᱸ ᱟᱨ ᱫᱟᱜ ᱮᱫᱟᱭ ᱥᱮ ᱵᱟᱝ ᱥᱮᱨᱢᱟ ᱛᱮ?
ᱫᱟᱜ ᱢᱟ ᱵᱟᱨᱟ ᱦᱚᱞᱟ ᱫᱟᱜ ᱟᱠᱟᱫᱟᱭ ᱠᱟᱹᱴᱤᱡ, ᱠᱷᱩᱵ ᱡᱟᱹᱥᱛᱤ ᱫᱚ ᱵᱟᱝ ᱚᱝᱠᱟ ᱠᱟᱹᱴᱤᱡ ᱠᱚᱢ, ᱢᱤᱫ ᱜᱷᱟᱹᱲᱤᱡ ᱡᱚᱨᱚ ᱵᱟᱲᱟ ᱠᱮᱫ ᱛᱮ ᱟᱫᱚ ᱵᱟᱭ ᱫᱟᱜ ᱠᱟᱫᱟ ᱫᱟᱜ ᱫᱚ ᱟᱫᱚ
ᱚ ᱛᱟᱦᱞᱮ ᱟᱯᱮᱥᱮᱜ ᱥᱤᱫᱩ ᱠᱟᱹᱱᱩ ᱠᱚᱫᱚ ᱢᱟᱱᱮ ᱟᱯᱮ ᱥᱮ ᱥᱤᱫᱩ ᱠᱟᱹᱱᱩ ᱠᱚᱯᱮ ᱯᱟᱞᱚᱱ ᱜᱮᱭᱟ ᱥᱮ ᱵᱟᱝ?
ᱦᱮᱸ ᱯᱟᱞᱚᱱ ᱜᱮᱭᱟᱞᱮ᱾
ᱩᱸ
ᱟᱞᱮ ᱱᱚᱣᱟ ᱫᱟᱨᱮ ᱫᱚ ᱡᱷᱚᱛᱚ ᱟᱹᱛᱩ ᱜᱮᱠᱚ ᱯᱟᱞᱚᱱᱟ, ᱟᱞᱮ ᱱᱚᱣᱟ ᱫᱟᱨᱮ ᱛᱤᱱᱟᱹᱜ ᱥᱟᱱᱛᱟᱲ ᱟᱹᱛᱩ ᱢᱮᱱᱟᱜ-ᱟ᱾ ᱡᱚᱛᱚ ᱟᱹᱛᱩ ᱨᱮᱜᱮᱠᱚ ᱯᱟᱞᱚᱱᱟ ᱥᱤᱫᱩ ᱠᱟᱹᱱᱩ ᱦᱩᱞ ᱢᱟᱦᱟ ᱫᱚ᱾
ᱚ ᱟᱨ ᱚᱱᱩᱥᱴᱟᱱ ᱠᱚᱯᱮ ᱫᱚᱦᱚᱭ ᱜᱮᱭᱟ?
ᱚᱱᱩᱥᱴᱟᱱ ᱠᱚᱫᱚ ᱚᱱᱠᱟᱱᱟᱜ ᱫᱚ ᱚᱱᱩᱥᱴᱟᱱ ᱠᱚᱫᱚ ᱵᱟᱝᱞᱮ ᱫᱚᱦᱚᱭᱟ ᱛᱚ, ᱟᱫᱚ ᱟᱨ ᱩᱱ ᱦᱤᱞᱳᱜ ᱫᱚ ᱟᱵᱚ ᱛᱚ ᱨᱟᱹᱥᱠᱟᱹ ᱫᱤᱱ ᱫᱚ ᱵᱟᱝ ᱠᱟᱱ ᱛᱟᱵᱚᱱᱟ᱾
ᱦᱮᱸ ᱦᱮᱸ
ᱟᱫᱚ ᱚᱱᱩᱥᱴᱟᱱ ᱠᱚᱫᱚ ᱵᱟᱝ ᱚᱱᱩᱥᱴᱟᱱ ᱠᱚᱫᱚ ᱚᱱᱠᱟ ᱯᱩᱡᱟᱹ ᱠᱟ ᱫᱮᱵᱟᱥᱮᱵᱟ ᱩᱝᱠᱩ ᱠᱚ ᱮᱢ ᱠᱟᱛᱮᱫ ᱜᱮ ᱟᱫᱚ ᱡᱮ ᱡᱟᱦᱟᱸᱟᱨ ᱟᱯᱟᱱ ᱟᱹᱯᱤᱱ ᱜᱮ ᱚᱲᱟᱜ ᱥᱮᱜ ᱠᱚ ᱦᱤᱡᱩᱜ-ᱟ ᱥᱮ ᱚᱱᱠᱟ, ᱵᱟᱭᱤᱠ ᱨᱤᱞᱤ ᱞᱮ ᱟᱹᱪᱩᱨᱚᱜ-ᱟ ᱟᱨᱠᱤ᱾
ᱩᱱ ᱦᱳᱞᱳᱜ ᱟᱜ ᱫᱤᱱ ᱨᱮᱫᱚ᱾ ᱚᱸᱰᱮ ᱵᱚᱸᱜᱟ ᱵᱩᱨᱩ ᱦᱩᱭ ᱥᱟᱹᱛ ᱠᱟᱛᱮᱫ ᱜᱮ ᱟᱫᱚ ᱵᱟᱹᱭᱤᱠ ᱨᱤᱞᱤ ᱞᱮ ᱟᱹᱪᱩᱨᱚᱜ-ᱟ ᱟᱞᱮ ᱡᱚᱛᱚ ᱛᱤᱱᱟᱹᱜ ᱜᱟᱱ ᱥᱟᱱᱛᱟᱲ ᱟᱹᱛᱩ ᱢᱮᱱᱟᱜ-ᱟ᱾
ᱦᱮᱸ ᱾
ᱚᱱᱠᱟ ᱫᱚ ᱵᱟᱹᱭᱤᱠ ᱨᱮᱜᱮ ᱞᱮ ᱟᱹᱪᱩᱨᱚᱜᱼᱟ᱾
ᱦᱮᱸ ᱟᱞᱮ ᱥᱮᱫ ᱦᱚᱸᱠᱚ ᱢᱟᱱᱟᱣ ᱜᱮᱭᱟ ᱟᱞᱮ ᱦᱚᱸ ᱚᱱᱠᱟ ᱜᱮ ᱯᱩᱡᱟᱹ ᱯᱟᱥᱟ ᱦᱩᱭ ᱠᱟᱛᱮᱜ,
ᱦᱮᱸ ᱦᱮᱸ᱾
ᱯᱩᱡᱟᱹ ᱯᱟᱥᱟ ᱦᱩᱭᱱᱟ, ᱟᱨ ᱠᱟᱹᱴᱤᱡ ᱠᱚ ᱵᱚᱠᱛᱤᱛᱟ ᱵᱟᱲᱟ ᱠᱮᱫᱟ ᱾ ᱛᱟᱨᱯᱚᱨᱮ ᱟᱫᱚ ᱤᱭᱟᱹ ᱵᱚᱠᱛᱤᱛᱟ ᱠᱟᱛᱮᱜ ᱚᱱᱟ ᱯᱨᱚᱨᱚᱥᱟᱫ ᱠᱚ ᱟᱨᱠᱤ ᱛᱟᱵᱮᱱ ᱛᱚᱣᱟ ᱛᱟᱵᱮᱱ, ᱛᱚᱣᱟ ᱛᱟᱵᱮᱱ ᱠᱟᱹᱭ ᱡᱟᱦᱟᱸᱜᱮ ᱯᱨᱚᱨᱚᱥᱟᱫᱽ ᱦᱩᱭᱱᱟ ᱚᱱᱟᱜᱮ ᱟᱫᱚ ᱡᱚᱛᱚ ᱦᱚᱲ ᱠᱚ ᱮᱢ ᱠᱟ ᱠᱟᱛᱮᱫ ᱡᱚᱢ ᱵᱟᱲᱟ ᱠᱟᱛᱮᱫ᱾ ᱠᱚ ᱦᱤᱡᱩᱜᱼᱟ ᱟᱨ ᱤᱱ ᱦᱤᱞᱳᱜ ᱜᱮ ᱟᱨ ᱠᱟᱹᱴᱤᱡ ᱦᱚᱸᱠᱚ ᱠᱷᱤᱪᱩᱲᱤ ᱟᱨᱠᱤ ᱤᱱᱟᱹ ᱫᱤᱱ ᱦᱤᱞᱳᱜ᱾
ᱦᱮᱸ ᱦᱮᱸ ᱾
ᱦᱮᱸ ᱟᱫᱚ ᱠᱚ ᱡᱚᱢ ᱛᱮ ᱪᱟᱵᱟ ᱠᱟᱜᱼᱟ ᱠᱚ᱾
ᱟᱪᱪᱷᱟ
ᱩᱸ ᱾
ᱟᱞᱮ ᱦᱚᱸ ᱱᱤᱭᱟᱹ ᱫᱷᱟᱣ ᱠᱚ ᱡᱷᱚᱛᱚ ᱠᱚ ᱢᱮᱱᱮᱫ ᱛᱟᱞᱮ ᱛᱟᱵᱚᱱ ᱠᱷᱤᱪᱩᱲᱤᱭ ᱧᱟᱵᱚᱱ ᱟᱫᱚ ᱢᱮᱱᱠᱷᱟᱱ ᱠᱷᱤᱪᱩᱲᱤ ᱞᱮᱠᱟᱱᱟᱜ ᱱᱤᱛᱚᱜ ᱟᱫᱚ ᱦᱚᱲ ᱠᱚᱦᱚᱸ ᱤᱥᱤᱱ ᱵᱟᱥᱟᱝ ᱨᱮ ᱦᱚᱲ ᱠᱚᱸᱦᱚ ᱫᱚᱨᱠᱟᱨᱟ᱾ ᱟᱫᱚ ᱚᱱᱟ ᱫᱟᱭᱤᱛᱛᱚ ᱜᱮ ᱢᱮᱱ ᱵᱟᱠᱚ ᱦᱟᱛᱟᱣ ᱞᱟᱹᱜᱤᱫ ᱫᱚ ᱵᱟᱠᱷᱟᱱ ᱠᱷᱤᱪᱲᱤ ᱫᱚ ᱟᱨᱦᱚᱸ ᱱᱟᱯᱟᱭ ᱡᱤᱱᱤᱥ ᱠᱟᱱᱟ ᱛᱚ᱾ ᱡᱚᱛᱚ ᱠᱚ ᱡᱚᱢᱟ ᱢᱤᱫ ᱥᱟᱶᱛᱮ ᱟᱹᱛᱩ ᱨᱮᱱ ᱡᱟᱦᱟᱸᱭ ᱜᱮ ᱢᱮᱱᱟᱜ ᱠᱚᱣᱟ ᱢᱤᱫ ᱥᱟᱶ ᱛᱮᱠᱚ ᱡᱚᱢᱟ, ᱚᱱᱟ ᱫᱚ ᱟᱹᱰᱤ ᱵᱷᱟᱹᱜᱤ ᱡᱤᱱᱤᱥ ᱠᱟᱱᱟ ᱟᱫᱚ ᱢᱮᱱᱠᱷᱟᱱ ᱫᱟᱹᱭᱤᱛᱛᱚ ᱜᱮ ᱚᱱᱠᱟ ᱵᱟᱝ ᱠᱚ ᱯᱟᱞᱚᱱᱟ ᱚᱠᱚᱭ ᱦᱚᱸ ᱚᱱᱠᱟ
ᱦᱚᱹ ᱟᱫᱚ ᱱᱤᱡᱮ ᱱᱤᱡᱮ ᱜᱮ ᱫᱟᱭᱤᱛᱛᱚ ᱠᱟᱛᱮᱜ ᱠᱚᱨᱟᱣ᱾ ᱥᱩᱵᱷᱚ ᱠᱟᱹᱢᱤ ᱫᱚ ᱡᱷᱚᱛᱚ ᱦᱚᱲ ᱡᱚᱢ ᱦᱚᱪᱚ ᱞᱮᱠᱷᱟᱱ ᱵᱷᱟᱹᱜᱤ ᱠᱟᱹᱢᱤ ᱨᱮᱫᱚ ᱵᱷᱟᱹᱜᱤᱭᱟ ᱛᱚ᱾
ᱦᱮᱸ ᱦᱮᱸ ᱾
ᱦᱮᱸ ᱾ ᱟᱨ ᱮᱴᱟᱜ ᱮᱴᱟᱜ ᱟᱹᱛᱩ ᱨᱮᱫᱚ ᱢᱟ ᱮᱱᱦᱤᱞᱳᱜ ᱠᱚ ᱚᱨᱜᱮᱥᱴᱟᱨ ᱠᱚ ᱦᱩᱭᱩᱜ ᱜᱮᱭᱟ᱾
ᱦᱩᱭᱩᱜ ᱜᱮᱭᱟ ᱦᱮᱸ᱾
ᱥᱩᱨ ᱥᱩᱯᱩᱨ ᱨᱮ ᱦᱩᱭᱩᱜ ᱜᱮᱭᱟ ᱟᱯᱮᱥᱮᱫ?
ᱵᱟᱝ ᱟᱞᱮ ᱱᱚᱣᱟ ᱥᱩᱨ ᱥᱩᱯᱩᱨ ᱨᱮᱫᱚ ᱮᱠᱷᱚᱱ ᱚᱱᱠᱟᱱᱟᱜ ᱫᱚ ᱵᱟᱝ ᱟᱸᱡᱚᱢ ᱦᱩᱭᱩᱭᱟ ᱟᱠᱟᱱᱟ ᱥᱮ ᱵᱟᱝ ᱧᱮᱞ ᱦᱩᱭᱩ ᱟᱠᱟᱱᱟ ᱾ ᱦᱚᱸ ᱱᱤᱛ ᱫᱷᱟᱹᱵᱤᱡ ᱛᱮ ᱾
ᱚᱨᱜᱮᱥᱴᱟᱨ ᱠᱤᱝᱵᱟ ᱠᱚᱢᱯᱤᱴᱤᱥᱮᱱ,
ᱵᱟᱝ ᱵᱟᱝ ᱩᱱ ᱦᱤᱞᱳᱜ ᱫᱚ ᱦᱟᱜ ᱠᱷᱟᱱ ᱵᱟᱝᱼᱟ᱾ ᱚᱱᱱᱟᱱᱚ ᱫᱤᱱ ᱠᱚᱫᱚ ᱦᱩᱭ ᱵᱟᱲᱟ ᱟᱠᱟᱱ ᱜᱮᱭᱟ᱾ ᱟᱫᱚ ᱡᱟᱦᱟᱸ ᱦᱩᱞ ᱢᱟᱦᱟ ᱦᱤᱞᱳ ᱫᱚ ᱚᱱᱟ ᱠᱚᱫᱚ ᱵᱟᱝ ᱦᱩᱭᱩ ᱠᱟᱱᱟ ᱟᱨ ᱟᱹᱣᱨᱤ ᱧᱮᱞ ᱦᱩᱭᱩᱜᱼᱟ᱾
ᱟᱨ ᱚᱱᱟ ᱠᱚ ᱫᱤᱱᱨᱮ ᱡᱩᱫᱤ ᱦᱳᱭ ᱞᱮᱱᱠᱷᱟᱱ, ᱵᱷᱟᱜᱤᱭᱟᱜ ᱥᱮ ᱠᱷᱟᱨᱟᱯᱚᱜᱼᱟ?
᱾ ᱚᱱᱟ ᱫᱤᱱ ᱨᱮ ᱦᱩᱭ ᱫᱚ ᱟᱹᱰᱤ ᱚᱱᱟ ᱫᱚ ᱠᱷᱟᱨᱟᱯ ᱜᱮ᱾ ᱦᱩ ᱵᱩᱜᱤ ᱫᱚ ᱵᱟᱝ ᱦᱩᱭᱩᱜᱼᱟ ᱦᱮᱸ ᱠᱷᱟᱨᱟᱯ ᱜᱮᱭᱟ᱾
ᱦᱮᱸ,
ᱪᱮᱫᱟᱜ ᱥᱮ ᱩᱱᱠᱤᱱ ᱫᱚ ᱟᱵᱚ ᱞᱟᱹᱜᱤᱫ ᱠᱤᱱ ᱞᱟᱹᱲᱦᱟᱹᱭ ᱞᱮᱫᱟ ᱡᱤᱣᱤ ᱠᱤᱱ ᱮᱢ ᱞᱮᱫᱼᱟ ᱥᱮ ᱡᱤᱣᱤ ᱢᱟᱭᱟᱝ ᱠᱤᱱ ᱞᱤᱸᱜᱤ ᱞᱮᱫᱼᱟ᱾ ᱚᱱᱟ ᱫᱤᱱ ᱨᱮ ᱟᱵᱚ ᱵᱚᱱ ᱨᱟᱹᱥᱠᱟᱹᱭᱟ ᱚᱱᱟ ᱠᱚᱫᱚ ᱵᱟᱝ ᱴᱷᱤᱠᱟ ᱛᱚ᱾
ᱦᱮᱸ ᱨᱟᱹᱥᱠᱟᱹ ᱞᱮᱠᱷᱟᱱ ᱩᱱᱠᱤᱱᱟᱜ ᱚᱯᱚᱢᱟᱱ ᱦᱩᱭᱩᱜᱼᱟ ᱡᱟᱭᱦᱳᱠ ᱵᱚᱸᱜᱟ - ᱦᱚᱸ ᱩᱱᱠᱤᱱ ᱫᱚ ᱟᱵᱚᱨᱮᱱ ᱢᱤᱫᱴᱟᱝ ᱵᱚᱸᱜᱟ ᱵᱩᱨᱩ ᱫᱟᱲᱮ ᱦᱚᱲ ᱥᱮ᱾
ᱫᱟᱲᱮ ᱦᱚᱲ ᱦᱮᱸ ᱦᱮᱸ᱾
ᱟᱵᱚᱨᱮᱱ ᱢᱟᱱᱮ ᱢᱟᱱᱮ ᱵᱚᱸᱜᱟ ᱵᱩᱨᱩ ᱜᱮ ᱥᱟᱵ ᱠᱟᱜ ᱢᱮ᱾
ᱦᱮᱸ ᱦᱮᱸ
ᱠᱟᱨᱚᱱ ᱟᱵᱚᱣᱟᱜ ᱟᱵᱚ ᱥᱟᱶᱛᱟ ᱥᱚᱢᱟᱡᱽ ᱨᱮᱱ ᱚᱱᱠᱟᱱ ᱥᱤᱫᱩ ᱠᱟᱹᱱᱩ ᱞᱮᱠᱟᱱ ᱟᱹᱨᱠᱤ᱾ ᱯᱨᱚᱛᱤᱵᱟᱫᱤ ᱦᱚᱲ ᱱᱚᱝᱠᱟᱱ ᱜᱤᱫᱽᱨᱟᱹ ᱛᱚ ᱵᱟᱹᱱᱩᱜ ᱠᱚᱜᱮᱭᱟ ᱱᱤᱛ ᱛᱟᱨ ᱧᱮᱟᱢᱚᱜ ᱠᱟᱱᱟ ᱠᱚ ᱵᱟᱝ ᱾
ᱵᱟᱝ ᱚᱱᱠᱟᱱᱟᱜ ᱠᱚᱫᱚ,
ᱢᱟᱱᱮ ᱚᱠᱚᱭ ᱦᱚᱸ ᱦᱮᱸ ᱚᱠᱚᱭ ᱦᱚᱸ ᱟᱵᱚᱣᱟᱜ ᱢᱟᱱᱮ ᱥᱚᱢᱟᱡᱽ ᱫᱚᱨᱚᱫᱤᱭᱟᱹ ᱦᱚᱲ ᱜᱮ ᱵᱟᱹᱱᱩᱜ ᱠᱚᱣᱟ ᱾
ᱵᱟᱹᱱᱩᱜ ᱠᱚᱣᱟ ᱟᱫᱚ ᱡᱮᱢᱚᱱ ᱱᱚᱜᱼᱚᱭ ᱩᱱᱠᱤᱱ ᱠᱤᱱ ᱤᱝᱨᱮᱡᱽ ᱠᱚ ᱥᱟᱞᱟᱜ ᱠᱤᱱ ᱞᱟᱹᱲᱦᱟᱹᱭ ᱞᱮᱫ ᱛᱮ ᱚᱛ ᱦᱟᱥᱟ ᱠᱤᱱ ᱵᱟᱧᱪᱟᱣ ᱫᱚᱦᱚ ᱞᱮᱫ ᱛᱮᱜᱼᱚᱭ ᱟᱵᱚᱛ ᱚᱱᱟᱠᱚᱵᱚᱱ,
ᱡᱟᱦᱟ ᱜᱮ ᱟᱨᱡᱟᱣ ᱠᱟᱛᱮᱫ ᱵᱚᱱ ᱡᱚᱢ ᱫᱟᱲᱮᱜ ᱠᱟᱱᱟ ᱾
ᱦᱮᱸ ᱾ ᱟᱥᱚᱞᱮ ᱩᱱᱠᱤᱱᱟᱜ ᱫᱤᱱ ᱦᱤᱞᱳ ᱫᱚ ᱥᱚᱨᱚᱱᱤᱭᱟᱹ ᱠᱟᱛᱮᱜ ᱜᱮ, ᱢᱟᱱᱮ ᱟᱨᱚ ᱚᱱᱟ ᱦᱚᱸ ᱢᱟᱱᱮ ᱪᱮᱫ ᱠᱚ ᱞᱟᱹᱭᱟ ᱜᱤᱫᱽᱨᱟᱹ ᱜᱤᱫᱽᱨᱟᱹ ᱠᱚ, ᱟᱛᱮᱫ ᱢᱟᱱᱮ ᱪᱷᱳᱴᱳ ᱠᱷᱟᱴᱳ ᱚᱱᱩᱥᱴᱷᱟᱱ ᱠᱟᱛᱮᱜ ᱩᱫᱩᱜ ᱟᱠᱚ ᱠᱷᱟᱱ ᱵᱷᱟᱜᱮᱤᱭᱟ ᱾ ᱢᱟᱱᱮ ᱞᱟᱹᱭ ᱡᱤᱱᱤᱥ ᱟᱨ ᱩᱫᱩᱜ ᱡᱤᱱᱤᱥ, ᱩᱫᱩᱜ ᱡᱤᱱᱤᱥ ᱫᱚ ᱢᱟᱱᱮ ᱤᱭᱟᱹᱜᱼᱟ ᱟᱨᱠᱤ ᱚᱱᱛᱚᱨ ᱨᱮ ᱵᱷᱤᱡᱟᱹᱜᱼᱟ ᱟᱨ ᱞᱟᱹᱭ ᱡᱤᱱᱤᱥ, ᱫᱚ ᱦᱤᱲᱤᱧᱚᱜᱼᱟ ᱾
ᱦᱤᱲᱤᱧᱚᱜᱼᱟ ᱦᱮᱸ ᱦᱮᱸ ᱚᱱᱟ ᱫᱚ ᱦᱟᱸᱜ ᱱᱟᱯᱟᱭ ᱠᱚᱜ ᱜᱮᱭᱟ ᱾
ᱦᱮᱸ ᱾ ᱟᱨ ᱚᱱᱟ ᱫᱚ ᱩᱫᱩᱜ ᱟᱠᱚ ᱠᱷᱟᱱ ᱵᱷᱟᱜᱮᱭᱟ ᱟᱨᱠᱤ ᱟᱵᱚ ᱟᱵᱚᱨᱮᱱ, ᱟᱵᱚᱨᱮᱱ ᱦᱚᱸᱜᱼᱚᱭ ᱛᱚ ᱦᱩᱰᱤᱧ ᱢᱟᱹᱭ ᱵᱟᱹᱵᱩ ᱛᱟᱠᱚ ᱠᱚ ᱦᱟᱨᱟᱜ ᱠᱟᱱᱟ ᱦᱮᱸ ᱵᱟᱝ ᱥᱮ ᱾ ᱟᱵᱚ ᱦᱚᱸᱛᱚ ᱵᱚᱱ ᱪᱟᱹᱭᱟ ᱢᱟᱱᱮ ᱟᱵᱚ ᱞᱮᱠᱟᱱ, ᱠᱟᱱ ᱜᱮᱠᱤᱱ ᱜᱤᱫᱽᱨᱟᱹ ᱠᱤᱱ ᱦᱩᱭᱩᱜ ᱢᱟ ᱢᱮᱱᱠᱷᱟᱱ ᱟᱵᱚᱣᱟᱜ ᱢᱚᱱ ᱜᱮ ᱵᱟᱝ, ᱯᱚᱨᱤᱥᱠᱟᱨᱟ ᱛᱟᱦᱞᱮ ᱡᱚᱱᱢᱚ ᱠᱚ ᱦᱟᱛᱟᱣᱟ ᱟᱠᱚ ᱪᱤᱠᱟᱹᱛᱮᱠᱚ ᱩᱱᱠᱩ ᱢᱚᱦᱟᱵᱤᱨ ᱠᱚ ᱾ ᱟᱵᱚᱨᱮᱱ ᱡᱟᱦᱟᱸᱭ ᱢᱮᱱᱟᱜ ᱠᱤᱱ ᱥᱤᱫᱩ ᱠᱟᱹᱱᱦᱩ ᱾ ᱛᱟᱯᱚᱨᱮ ᱪᱮᱫ ᱠᱚ ᱞᱟᱹᱭᱟ ᱯᱚᱱᱰᱤᱛ ᱨᱚᱜᱷᱩᱱᱟᱛᱷ ᱢᱩᱨᱢᱩ ᱾ ᱩᱱᱤ ᱦᱚᱸᱛᱚ ᱵᱚᱸᱜᱟ ᱫᱟᱲᱮ ᱦᱚᱲ ᱜᱮ, ᱦᱮ ᱵᱟ?
ᱦᱮᱸ ᱾ ᱦᱮᱸ ᱾
ᱢᱟᱱᱮ ᱟᱵᱚᱣᱟᱜ ᱜᱮ, ᱟᱵᱚ ᱜᱮ ᱟᱵᱚ ᱵᱟᱵᱚᱱ ᱯᱷᱟᱨᱪᱟᱜᱼᱟ, ᱟᱵᱚᱨᱮᱱ ᱜᱤᱫᱽᱨᱟᱹ ᱩᱱᱠᱩᱣᱟᱜ ᱢᱚᱱᱮ ᱪᱤᱠᱟᱹᱛᱮ ᱯᱷᱟᱨᱪᱟ ᱟᱹᱜᱩᱭᱟ ᱾
ᱪᱤᱠᱟᱹᱛᱮ ᱯᱷᱟᱨᱪᱟᱜᱼᱟ ᱾
ᱪᱤᱠᱟᱹᱛᱮ ᱯᱷᱟᱨᱪᱟᱜᱼᱟ ᱦᱮᱸ ᱾ ᱢᱟᱱᱮ ᱟᱵᱚ ᱦᱚᱸ ᱯᱷᱟᱨᱪᱟ ᱨᱮᱭᱟᱜ ᱵᱚᱱ ᱪᱮᱥᱴᱟᱭᱟ ᱟᱨᱠᱤ ᱾ ᱱᱤᱛᱚᱜ ᱢᱟ ᱦᱟᱺᱰᱤ ᱯᱟᱹᱣᱨᱟᱹ ᱧᱩ ᱧᱩ ᱛᱮ ᱢᱟᱱᱮ ᱢᱤᱫᱴᱟᱝ ᱢᱤᱫᱴᱟᱝ ᱟᱛᱳ ᱨᱮ ᱾ ᱮᱠᱥᱚ ᱯᱟᱨᱥᱮᱱ ᱮᱠᱥᱚ ᱯᱟᱨᱥᱮᱱ ᱜᱮᱠᱚ ᱧᱩᱭᱟ ᱾ ᱡᱮ ᱵᱟᱹᱱᱩᱜ ᱠᱚᱣᱟ ᱢᱟᱱᱮ ᱢᱤᱫᱴᱟᱝ ᱜᱟᱱ, ᱯᱟᱨᱥᱮᱱ ᱢᱤᱫᱴᱟᱝ ᱢᱤᱫᱴᱟᱝ ᱜᱟᱱᱮᱢ ᱧᱟᱢᱮ ᱠᱷᱟᱱ ᱵᱟᱠᱷᱟᱱ ᱮᱠᱥᱚ ᱯᱟᱨᱥᱮᱱ, ᱮᱠᱥᱚ ᱯᱟᱨᱥᱮᱱᱴ ᱜᱮᱢ ᱧᱟᱢ ᱠᱚᱣᱟ ᱾
ᱱᱚᱣᱟ ᱫᱚ ᱥᱟᱹᱨᱤ ᱠᱟᱛᱷᱟ ᱵᱤᱱ ᱢᱮᱱ ᱠᱟᱜᱼᱟ ᱥᱮ ᱟᱨ ᱤᱧ ᱦᱚᱸᱧ ᱧᱮᱞᱮᱫ ᱜᱮᱭᱟ ᱱᱚᱣᱟ ᱠᱚᱫᱚ ᱾ ᱡᱟᱦᱟᱸᱭ ᱵᱤᱱ ᱢᱮᱱ ᱠᱮᱜᱼᱟ ᱦᱮᱸ,
ᱟᱨ ᱱᱤᱛᱚᱜ ᱢᱟᱱᱮ ᱦᱚᱜᱼᱚ ᱱᱚᱣᱟ ᱚᱨᱜᱮᱥᱴᱟᱨ ᱡᱤᱱᱤᱥ ᱠᱚᱫᱚ ᱠᱷᱟᱨᱟᱯ ᱡᱤᱱᱤᱥ ᱠᱟᱱᱟ ᱾ ᱚᱨᱜᱮᱥᱴᱟᱨ ᱡᱤᱱᱤᱥ ᱡᱩᱚᱫᱤ ᱵᱚᱱᱫᱚ ᱫᱟᱲᱮᱭᱟᱜ ᱠᱷᱟᱱ ᱢᱟᱱᱮ, ᱢᱤᱫ ᱦᱚᱲᱟᱜ ᱛᱮᱫᱚ ᱟᱨ ᱵᱟᱝ ᱦᱩᱭᱩᱜᱼᱟ ᱦᱮᱸ ᱵᱟᱝ? ᱡᱷᱚᱛᱚ ᱦᱚᱲ ᱜᱮ ᱜᱚᱲᱚ ᱥᱚᱯᱚᱦᱚᱫ ᱫᱚᱨᱠᱟᱨᱚᱜᱼᱟ, ᱟᱨᱠᱤ ᱱᱚᱣᱟ ᱞᱟᱹᱜᱤᱫ ᱯᱨᱚᱛᱤᱵᱟᱫ ᱞᱟᱹᱜᱤᱫ ᱛᱮ ᱾
ᱠᱟᱨᱚᱱ ᱜᱤᱫᱽᱨᱟᱹ ᱠᱚᱛᱚ ᱟᱨ ᱵᱟᱠᱚ ᱵᱩᱡᱽ ᱮᱫᱟ ᱟᱨ ᱵᱟᱵᱚᱱ ᱵᱩᱡᱷᱟᱹᱣ ᱫᱟᱲᱮᱭᱟᱠᱚ,
ᱵᱟᱵᱚᱱ ᱵᱩᱡᱷᱟᱹᱣ ᱫᱟᱲᱮᱭᱟᱜ,
ᱢᱤᱫᱴᱟᱝ ᱢᱤᱫᱴᱟᱝ ᱠᱩᱲᱤ ᱜᱤᱫᱽᱨᱟᱹ ᱛᱟᱢ ᱠᱚᱲᱟ ᱜᱤᱫᱽᱨᱟᱹ ᱛᱟᱢ ᱫᱚᱥ ᱵᱟᱨᱚ ᱵᱚᱪᱷᱚᱨ ᱵᱚᱭᱮᱥ ᱦᱩᱭ ᱞᱮᱱ ᱛᱟᱭ ᱠᱷᱟᱱ,
ᱦᱮᱸ᱾
ᱟᱫᱚ ᱩᱱᱤ ᱟᱴᱷᱨᱚ ᱦᱟᱹᱨᱤ ᱩᱱᱤ ᱫᱚ ᱢᱟᱱᱮ ᱩᱱᱤ ᱫᱚ ᱵᱚᱭᱮᱥ ᱜᱮ ᱠᱷᱟᱨᱟᱯ᱾ ᱟ ᱦᱚᱲ ᱫᱚ ᱵᱟᱭ ᱠᱷᱟᱨᱟᱯᱟ ᱵᱚᱭᱮᱥ ᱜᱮ ᱠᱷᱟᱨᱟᱯᱟ ᱟᱫᱚ ᱩᱱᱤ ᱫᱽᱨᱟᱹ ᱫᱚ ᱟᱫᱚ ᱵᱷᱟᱜᱮ ᱵᱟᱹᱲᱤᱡ ᱵᱟᱭ ᱵᱩᱡᱷᱟᱹᱣᱟ᱾ ᱵᱷᱟᱹᱜᱤ ᱠᱟᱛᱷᱟᱢ ᱢᱮᱛᱟᱭ ᱨᱮᱦᱚᱸ ᱵᱟᱭ ᱵᱩᱡᱟ, ᱵᱟᱹᱲᱤᱡ ᱠᱟᱛᱷᱟᱢ ᱢᱮᱛᱟᱭ ᱨᱮᱦᱚᱸ ᱵᱟᱭ ᱵᱩᱡᱟ᱾ ᱩᱱᱤᱡᱮ ᱟᱠᱟᱴᱟᱜ ᱴᱷᱤᱠ ᱟᱠᱟᱴᱟᱜ ᱵᱷᱩᱞ ᱥᱚᱴᱷᱤᱠ ᱯᱚᱫ ᱵᱟᱭ ᱥᱮᱱ ᱫᱟᱲᱮᱭᱟᱜ ᱠᱟᱱᱟ ᱾ ᱢᱟᱱᱮᱼᱼ ᱴᱤ ᱯᱷᱚᱛ ᱜᱮ ᱵᱟᱭ ᱵᱟᱪᱷᱟᱣ ᱛᱤᱭᱟᱹᱜ ᱫᱟᱲᱮᱭᱟᱜ ᱠᱟᱱᱟ, ᱟᱨ ᱟᱵᱚ ᱡᱟᱦᱟᱸ ᱢᱮᱱᱟᱜ ᱟᱵᱚᱨᱮᱱ ᱥᱟᱱᱛᱟᱲ ᱥᱟᱱᱛᱟᱲ ᱜᱮ ᱵᱟᱵᱚᱱ ᱩᱨᱩᱢᱚᱜᱼᱟ, ᱡᱟᱦᱟᱸ ᱛᱤᱥ ᱡᱩᱫᱤ ᱫᱩᱠ ᱟᱯ ᱯᱚᱫ ᱡᱟᱦᱟᱸ ᱨᱮᱜᱮ ᱵᱟᱡᱟᱨ ᱥᱟᱡᱟᱨ ᱨᱮᱵᱚᱱ ᱧᱟᱯᱟᱢᱱᱟ ᱦᱮᱸ ᱵᱟᱝ ᱥᱮ ᱾ ᱥᱟᱱᱛᱟᱲ ᱥᱟᱱᱛᱟᱲ ᱵᱟᱵᱚᱱ ᱵᱟᱵᱚᱱ ᱜᱟᱞᱢᱟᱨᱟᱣᱟ ᱟᱨᱠᱤ ᱡᱮ, ᱢᱟᱹᱭ ᱥᱮ ᱵᱟᱹᱵᱩ ᱥᱮ ᱡᱟᱭᱦᱳᱠ ᱡᱟᱦᱟᱱᱟᱜ ᱡᱟᱦᱟᱱᱟᱜ ᱞᱟᱹᱭ ᱠᱟᱛᱮᱫ ᱜᱮ ᱟᱨᱠᱤ ᱜᱟᱞᱢᱟᱨᱟᱣ ᱦᱮᱣᱟ ᱥᱮ ᱠᱳᱱᱚ ᱵᱤᱯᱚᱫᱽ ᱦᱚᱸ ᱦᱩᱭ ᱫᱟᱲᱮᱭᱟ ᱛᱟᱭᱟ ᱠᱳᱱᱚᱼᱼ ᱡᱟᱦᱟᱱᱟᱜ ᱥᱚᱢᱚᱥᱥᱟ ᱠᱤᱪᱷᱩᱢ ᱜᱟᱞᱢᱟᱨᱟᱣᱟᱭ ᱠᱷᱟᱱ ᱩᱱᱤ ᱦᱚᱸ ᱢᱤᱫᱴᱟᱱ ᱫᱤᱞ ᱫᱟᱲᱮᱭ ᱧᱟᱢᱟ᱾ ᱚᱱᱚ ᱚᱝᱠᱟᱱ ᱩᱯᱨᱩᱢ ᱦᱚᱸ ᱵᱟᱹᱱᱩᱜ ᱛᱟᱵᱚᱱᱟ ᱟᱵᱚ
ᱚᱱᱟᱜᱮ ᱟᱵᱚ ᱫᱚ ᱚᱱᱟ ᱛᱮᱜᱮ ᱟᱹᱰᱤ ᱵᱚᱱ ᱠᱷᱟᱴᱚ ᱟᱠᱟᱱᱟ ᱾ ᱱᱚᱜᱼᱚᱭ ᱡᱮᱢᱚᱱ ᱧᱮᱞ ᱵᱤᱱ ᱡᱟᱦᱟᱸᱱᱟᱜ ᱠᱚ ᱱᱚᱜᱼᱚᱭ ᱡᱮ ᱢᱟᱱᱮ ᱟᱵᱚ ᱠᱚᱫᱚ ᱞᱤᱧ ᱧᱮᱞᱮᱫ ᱠᱚᱣᱟ ᱵᱮᱥᱤ ᱟᱵᱚᱼᱼ ᱦᱳᱭ, ᱱᱚᱝᱠᱟ ᱠᱟᱱᱟ ᱵᱚᱱ ᱡᱟᱦᱟᱱᱟᱜ ᱠᱚᱨᱮ ᱵᱟᱵᱚᱱ ᱫᱩᱲᱩᱵ ᱧᱟᱯᱟᱢᱟ, ᱢᱤᱫᱴᱷᱮᱱ ᱫᱩᱲᱩᱵ ᱧᱟᱯᱟᱢ ᱠᱟᱛᱮᱜ ᱡᱟᱦᱟᱱᱟᱜ ᱢᱮᱫ ᱢᱤᱫᱴᱟᱝ ᱵᱤᱱ ᱜᱟᱞᱢᱟᱨᱟᱜᱼᱟ ᱚᱱᱟ ᱪᱮᱫ ᱞᱮᱠᱟ ᱦᱩᱭᱩᱜᱼᱟ ᱟᱨ ᱱᱚᱝᱠᱟ ᱡᱟᱦᱟᱸᱼᱼ ᱛᱤᱥ ᱨᱮ ᱡᱟᱦᱟᱸᱱᱟᱜ ᱯᱷᱳᱱ ᱛᱮᱥᱮ ᱡᱟᱦᱟᱸᱱᱟᱜ ᱚᱱᱠᱟ ᱨᱚᱯᱚᱲ ᱠᱟᱛᱮᱜ ᱪᱮᱫ ᱞᱮᱠᱟᱭ ᱡᱚᱠᱷᱚᱱ ᱡᱚᱛᱚ ᱠᱷᱚᱱᱟᱜ ᱵᱟᱢ ᱢᱤᱫ ᱢᱤᱫᱴᱮᱱ ᱡᱟᱦᱟᱱ ᱡᱤᱱᱤᱥ ᱜᱮ ᱵᱟᱢ ᱫᱩᱲᱩᱵ ᱧᱟᱯᱟᱢᱚᱜᱼᱟ ᱚᱸᱰᱮ ᱫᱚ ᱵᱩᱜᱮ ᱵᱟᱹᱲᱤᱡ ᱪᱮᱫ ᱦᱚᱸ ᱵᱟᱹᱵᱤᱱ ᱵᱟᱲᱟᱭᱟ᱾
ᱫᱩᱲᱩᱵ ᱧᱟᱯᱟᱢ ᱠᱟᱛᱮ ᱡᱟᱦᱟᱱᱟᱜ ᱜᱮᱼᱼ ᱵᱤᱱ ᱜᱟᱞᱢᱟᱨᱟᱜ ᱢᱟ ᱚᱸᱰᱮ ᱫᱚ ᱡᱚᱛᱚ ᱵᱤᱱ ᱵᱩᱡᱟ ᱚᱠᱟ ᱚᱠᱟ ᱵᱩᱜᱤ ᱚᱠᱟ ᱵᱟᱹᱲᱤᱡᱟᱜ ᱠᱟᱱᱟ᱾
ᱦᱮᱸ ᱛᱟᱣ ᱟᱨᱠᱤ ᱵᱟᱝ ᱞᱟᱹᱭᱤᱫᱟᱹᱧ ᱛᱟᱣᱚ ᱟᱨᱠᱤ ᱟᱢ ᱡᱩᱫᱤ ᱢᱤᱫᱴᱟᱝ ᱠᱷᱟᱨᱟᱯᱮᱢ ᱢᱚᱱᱮᱭᱮᱫᱟ ᱢᱮᱫᱴᱟᱝ ᱢᱟᱱᱮ, ᱩ ᱢᱟᱱᱮ ᱱᱤᱡᱮ ᱦᱚᱸ ᱡᱩᱫᱤᱢ ᱥᱮᱱᱚᱜᱼᱟ ᱡᱮ ᱩᱱᱤ ᱢᱤᱫᱴᱟᱝᱻ ᱦᱳᱭ ᱫᱟᱲᱮᱭᱟᱜᱼᱟ ᱥᱚᱢᱚᱥᱥᱟ ᱦᱳᱭ ᱫᱟᱲᱮᱭᱟᱛᱟ ᱵᱟᱝ ᱦᱚᱸ ᱦᱳᱭ ᱫᱟᱲᱮᱭᱟᱛᱟ᱾ ᱢᱤᱫᱴᱟᱝ ᱢᱚᱪᱟ ᱠᱟᱛᱷᱟ ᱛᱮ ᱨᱚᱲ ᱚᱱᱟ ᱦᱚᱸ ᱟᱨᱠᱤ ᱩᱱᱤ ᱫᱤᱞ ᱫᱟᱲᱮᱭ ᱧᱟᱢ ᱠᱮᱫᱟ ᱟᱨᱠᱤ, ᱚᱱᱚ ᱚᱱᱠᱟᱱ ᱩᱯᱨᱩᱢ ᱦᱚᱸ ᱵᱟᱹᱱᱩᱜ᱾ ᱛᱟᱵᱚᱱᱟ ᱡᱟᱦᱟᱸ ᱠᱚᱨᱮᱜ, ᱟᱫᱚ ᱤᱱᱟᱹ ᱛᱮᱜᱮ ᱛᱚ ᱠᱚᱛᱮᱠ ᱫᱚ ᱢᱟᱱᱮ ᱟᱹᱰᱤ ᱞᱮᱠᱟᱱ ᱤᱭᱟᱹ ᱨᱮ ᱧᱮᱞᱚᱜ ᱠᱟᱱᱟ ᱛᱚ ᱧᱮᱞ ᱫᱟᱵᱤᱱ ᱛᱚ ᱟᱵᱚᱣᱟᱜ ᱥᱟᱱᱛᱟᱲ ᱥᱚᱢᱟᱡᱽ ᱨᱮ ᱡᱟᱦᱟᱸ ᱵᱟᱝ ᱛᱟᱦᱮᱸ ᱠᱟᱱᱟ ᱱᱤᱛᱚᱜ ᱫᱚ ᱮᱸᱜ ᱢᱟᱱᱮ ᱦᱚᱲᱚᱢ ᱦᱚᱲᱟᱜ ᱢᱟᱱᱮ ᱥᱚᱢᱟᱱ ᱥᱚᱢᱟᱱ ᱠᱟᱱᱟ ᱫᱤ ᱟᱠᱚ ᱠᱷᱚᱱ ᱦᱚᱸ ᱦᱚᱲ ᱟᱨᱦᱚᱸ ᱵᱚᱱ ᱪᱮᱛᱟᱱᱚᱜ ᱠᱟᱱᱟ᱾ ᱢᱟᱱᱮ ᱢᱟᱱᱮ ᱥᱚᱢᱟᱱ ᱚᱫᱷᱤᱠᱟᱨ ᱢᱟᱱᱮ ᱥᱚᱢᱟᱱ ᱥᱚᱢᱟᱱ ᱠᱟᱱᱟ᱾ ᱦᱮᱸ ᱟᱫᱚ ᱚᱱᱱᱟ ᱜᱮ ᱟᱨᱠᱤ᱾ ᱢᱟᱱᱮ ᱟᱨ ᱯᱟᱹᱣᱨᱟᱹ ᱦᱟᱺᱰᱤ ᱛᱚ ᱟᱨᱦᱚᱸ ᱞᱟᱛᱟᱨ ᱜᱮ ᱟᱬᱜᱚ ᱤᱫᱤᱭᱮᱜ ᱵᱚᱱᱟᱭ, ᱯᱟᱹᱣᱨᱟᱹ ᱦᱚᱸ ᱡᱩᱫᱤ ᱚᱱᱚ ᱚᱝᱠᱟ ᱜᱮ ᱡᱩᱫᱤ ᱯᱚᱛᱤᱵᱟᱫ ᱠᱮᱭᱟ ᱠᱚ ᱯᱟᱹᱣᱨᱟᱹ ᱟᱹᱠᱷᱨᱤᱧ ᱫᱚ ᱢᱟᱱᱟ ᱤᱭᱟᱹ ᱥᱮ ᱪᱮᱫ ᱡᱟᱦᱟᱸᱱᱟᱜ ᱜᱮ ᱯᱨᱳᱜᱨᱟᱢ ᱨᱮ ᱦᱳᱭᱳᱜᱼᱟ ᱟᱨᱠᱤ, ᱢᱟᱱᱮ ᱥᱟᱱᱛᱤ ᱥᱤᱝᱠᱷᱚᱞᱟ ᱵᱚᱡᱟᱭ ᱛᱟᱦᱮᱸᱱᱟ ᱟᱨᱠᱤ᱾ ᱟᱨ ᱵᱟᱝᱠᱷᱟᱱ ᱯᱟᱹᱣᱨᱟᱹ ᱡᱟᱦᱟᱸ ᱡᱟᱦᱟᱸ ᱯᱟᱛᱟ ᱯᱚᱨᱚᱵᱽ ᱨᱮᱜᱮ ᱠᱤᱝᱵᱟ ᱡᱟᱦᱟᱸ ᱚᱱᱩᱥᱴᱷᱟᱱ ᱨᱮᱜᱮᱼᱼ ᱡᱟᱦᱟᱸ ᱨᱮᱜᱮ ᱯᱟᱹᱣᱨᱟᱹ ᱛᱟᱦᱮᱸᱱ-ᱟ ᱚᱸᱰᱮ ᱜᱮ ᱚᱥᱟᱱᱛᱤ ᱵᱟᱡᱟᱭ ᱛᱟᱦᱮᱸᱱᱟ᱾ ᱟᱫᱚ ᱦᱮᱸ᱾
ᱚᱱᱟ ᱢᱟ ᱥᱟᱹᱨᱤ ᱠᱟᱛᱷᱟ ᱜᱮ ᱠᱟᱱ ᱡᱟ ᱵᱤᱱ ᱢᱮᱱᱠᱮᱜ-ᱟ ᱚᱱᱟ ᱫᱚ ᱯᱩᱨᱟᱹ ᱥᱟᱹᱨᱤ ᱠᱟᱛᱷᱟ ᱜᱮᱭᱟ ᱥᱮ ᱟᱨ ᱧᱮᱞᱚᱜ ᱠᱟᱱᱟ ᱚᱝᱠᱟᱱᱟᱜ ᱫᱚ ᱾
ᱟᱫᱚ ᱱᱮᱛᱟᱨ ᱫᱚᱞᱤᱧ ᱧᱮᱞᱮᱜᱼᱟ ᱟᱹᱰᱤ ᱜᱚᱴᱟᱝ ᱱᱚᱜᱼᱚᱭ ᱟᱞᱮᱥᱮᱜ ᱯᱟᱛᱟ ᱠᱚ ᱦᱩᱭᱮᱱᱟ ᱯᱚᱨᱚᱵᱽ ᱠᱚ ᱾
ᱦᱟᱱᱰᱮ ᱵᱟᱨᱭᱟ ᱯᱮᱭᱟ ᱦᱩᱭᱮᱱᱼᱟ ᱢᱤᱫᱴᱟᱝ ᱡᱷᱮᱸᱴ ᱵᱚᱸᱜᱟ ᱦᱩᱭᱱᱟ ᱛᱚ᱾ ᱯᱟᱛᱟᱨᱮ ᱠᱟᱹᱴᱤᱡ ᱠᱚ ᱟᱹᱠᱷᱨᱤᱧ ᱵᱟᱲᱟ ᱞᱮᱫ ᱜᱮᱭᱟ ᱵᱟᱠᱷᱟᱱ ᱱᱚᱜᱼᱚᱭ ᱡᱷᱟᱹᱱᱴᱤ ᱯᱟᱛᱟ ᱟᱨ ᱡᱟᱦᱟᱸ ᱪᱟᱸᱫᱽ ᱢᱩᱲᱟᱹ ᱨᱮ ᱢᱤᱫᱴᱟᱝ ᱯᱟᱛᱟ ᱦᱳᱭᱳᱜᱼᱟ ᱚᱱᱟ ᱢᱤᱫ ᱥᱟᱱ ᱛᱮᱜᱮᱦᱳᱭᱳᱜᱼᱟ ᱚᱸᱰᱮ ᱫᱚ ᱴᱳᱴᱟᱞ ᱮᱠᱫᱚᱢ ᱟᱵᱚ ᱦᱟᱺᱰᱤ ᱯᱟᱹᱣᱨᱟᱹ ᱠᱤᱨᱤᱧ ᱟᱹᱠᱷᱨᱤᱧ ᱫᱚ ᱮᱠᱫᱚᱢ ᱢᱟᱱᱟ ᱜᱮᱭᱟ ᱱᱤᱭᱟᱹ ᱫᱷᱟᱣ ᱠᱷᱚᱱᱟᱜ᱾ ᱚᱱᱱᱮ ᱡᱤᱱᱤᱥ
ᱟᱫᱚ ᱡᱮ ᱡᱚᱠᱷᱚᱱ, ᱦᱟᱺᱰᱤ ᱯᱟᱹᱣᱨᱟᱹ ᱡᱚᱠᱷᱚᱱ ᱢᱟᱱᱟᱜᱼᱟ ᱚᱱᱟ ᱚᱱᱟ ᱯᱚᱨᱤᱵᱮᱥ ᱫᱚ ᱥᱟᱱᱛᱤ ᱜᱮ ᱛᱟᱦᱮᱱᱟ
ᱥᱟᱱᱛᱤ ᱜᱮ ᱛᱟᱦᱮᱱᱟ ᱾
ᱦᱮᱸ ᱵᱟ ᱟᱨ ᱡᱷᱚᱛᱚ ᱜᱮ ᱢᱟᱱᱮ ᱵᱷᱟᱜᱮ ᱴᱷᱤᱠ ᱛᱟᱦᱮᱱᱟ ᱡᱷᱚᱛᱚᱣᱟᱜ ᱜᱮ ᱵᱷᱟᱜᱤ ᱴᱷᱤᱠ ᱛᱟᱦᱮᱱᱟ ᱦᱮ ᱚᱱᱟ ᱡᱮ ᱢᱮᱞᱟ ᱡᱮ ᱟᱫᱚ ᱮᱛᱚ ᱮᱛᱚ ᱴᱷᱤᱠ ᱯᱚᱨᱤᱵᱮᱥ ᱛᱮ ᱪᱟᱵᱟᱜᱼᱟ ᱦᱮᱸ ᱟᱵᱚ ᱦᱚᱸ ᱵᱟᱵᱚᱱ ᱵᱩᱡᱽ ᱫᱟᱲᱮᱭᱟᱜᱼᱟ
ᱟᱵᱚ ᱵᱟᱵᱚᱱ ᱵᱩᱡᱷᱟᱹᱣ ᱫᱟᱲᱮᱭᱟᱜᱼᱟ
ᱦᱮᱸᱣᱟ ᱟᱫᱚ ᱚᱱᱟᱜᱮ ᱩᱠᱩᱨ ᱵᱟᱠᱚ ᱵᱩᱡᱮᱫ ᱛᱟᱵᱚᱱᱟ ᱥᱚᱢᱟᱡ ᱨᱮ ᱡᱩᱫᱤ ᱦᱟᱺᱰᱤ ᱯᱟᱹᱣᱨᱟᱹ ᱟᱹᱠᱷᱨᱤᱧ ᱜᱮᱠᱚ ᱵᱚᱱᱫᱚ ᱠᱮᱜᱟ ᱟᱵᱚᱣᱟᱜ ᱛᱚ ᱢᱮᱱᱟᱜ ᱟᱛᱚ
ᱦᱩᱸ᱾
ᱟᱵᱚ ᱛᱚ ᱦᱟᱺᱰᱤ ᱢᱮᱱᱟᱜᱼᱟ ᱯᱟᱹᱣᱨᱟᱹ ᱛᱚ ᱵᱟᱹᱱᱩᱜᱼᱟ
ᱵᱟᱹᱱᱩᱜᱼᱟ ᱦᱮᱸ ᱦᱟᱺᱰᱮ ᱢᱮᱱᱟᱜᱼᱟ ᱟᱫᱚ ᱦᱟ ᱟᱪᱪᱷᱟ ᱞᱮᱵᱤᱱ ᱢᱟ ᱢᱮᱱ ᱞᱮᱵᱤᱱ
ᱚ ᱞᱟᱹᱭᱫᱤᱧ ᱦᱟᱺᱰᱤ ᱛᱮᱫᱚ ᱢᱟᱱᱮ, ᱵᱟᱢ ᱜᱩᱡᱩᱜ ᱰᱟᱦᱟᱨ ᱫᱚ ᱵᱟᱭ ᱤᱫᱤ ᱢᱮᱭᱟ ᱠᱤᱱᱛᱩ ᱯᱟᱹᱣᱨᱟᱹ ᱛᱮᱫᱚᱭ ᱤᱫᱤ ᱢᱮᱭᱟ ᱾ ᱦᱟᱺᱰᱤ ᱛᱮᱫᱚ ᱫᱟᱲᱮ ᱟᱹᱱᱤᱜᱼᱟ ᱯᱟᱹᱣᱨᱟᱹ ᱛᱮᱫᱚ ᱜᱚᱜᱚᱡ ᱟᱹᱱᱤᱡᱼᱟ᱾
ᱜᱚᱜᱚᱡ ᱟᱱᱤᱡᱟ ᱚᱱᱟ ᱫᱚ ᱮᱠᱫᱚᱢ ᱥᱟᱹᱨᱤ ᱠᱟᱛᱷᱟ᱾
ᱢᱟ ᱧᱮᱞ ᱵᱤᱱ ᱛᱩᱞᱟᱹᱡᱚᱠᱷᱟ ᱠᱟᱛᱮᱫ ᱦᱟᱺᱰᱤ ᱦᱟᱺᱰᱤ ᱯᱟᱹᱦᱤᱞ ᱠᱷᱚᱱ ᱦᱟᱺᱰᱤ ᱢᱮᱱᱟᱜᱼᱟ ᱦᱟᱺᱰᱤ ᱠᱚ ᱧᱩ ᱠᱟᱛᱮᱫ ᱜᱮᱛᱚ ᱫᱟᱲᱮ ᱛᱟᱦᱮᱸ ᱠᱟᱱ ᱛᱟᱠᱚᱣᱟ᱾ ᱟᱵᱚᱨᱮᱱ ᱦᱟᱲᱟᱢ ᱦᱟᱯᱲᱟᱢ ᱠᱚ ᱦᱩᱸ ᱛᱚᱠᱷᱚᱱ ᱫᱚ ᱯᱩᱣᱨᱟᱹ ᱵᱟᱝ ᱛᱟᱦᱮᱸ ᱠᱟᱱᱟ ᱦᱮᱜ ᱮᱛᱚ ᱟᱯᱟᱛᱚᱛᱚ ᱯᱩᱣᱨᱟ.
ᱦᱮᱸ ᱾
ᱴᱷᱤᱠᱜᱮᱭᱟ ᱥᱚᱢᱚᱭ ᱠᱚ ᱦᱮᱡ ᱠᱟᱱᱟ ᱾
ᱦᱮᱸ ᱦᱮᱸ ᱦᱮᱸ ᱴᱷᱤᱠ ᱜᱮᱭᱟ ᱾